ᱦᱳᱭ ᱡᱚᱦᱟᱨ ᱡᱚᱦᱟᱨ
ᱦᱮᱸ ᱛᱟᱦᱞᱮ ᱜᱚᱝᱠᱮ ᱱᱟᱯᱟᱭ ᱵᱟᱲᱟ ᱜᱮ ᱛᱚ
ᱦᱳᱭ ᱦᱳᱭ ᱮᱠᱫᱚᱢ ᱦᱟᱸᱜ ᱱᱤᱛᱚᱜ ᱫᱚ ᱢᱚᱡᱽ ᱜᱮ
ᱚ ᱛᱟᱦᱚᱞᱮ ᱚᱠᱟᱨᱮ ᱢᱮᱱᱟᱜ ᱠᱟᱜ ᱵᱤᱱᱟ
ᱟᱹᱞᱤᱧ ᱱᱤᱛᱚᱜ ᱫᱚ ᱦᱟᱸᱜ ᱢᱮᱱᱟᱜ ᱞᱤᱧᱟ ᱚᱲᱟᱜ ᱥᱮᱫ ᱨᱮᱜᱮ ᱟᱨᱟᱢ ᱵᱟᱲᱟ ᱦᱟᱠᱟᱜ ᱟᱞᱤᱧ ᱡᱚᱢ ᱧᱩ ᱵᱟᱲᱟ ᱠᱟᱛᱮ
ᱚᱻ
ᱟᱨ ᱛᱟᱦᱞᱮ ᱟᱹᱵᱤᱱ ᱫᱚ ᱡᱚᱢ ᱧᱩ ᱠᱚᱫᱚ ᱦᱩᱭ ᱵᱟᱲᱟᱭᱱᱟ ᱥᱮ ᱵᱟᱝ ᱜᱮ
ᱦᱳᱭ ᱦᱳᱭ ᱟᱹᱞᱤᱧ ᱦᱚᱞᱤᱧ ᱡᱚᱢ ᱡᱚᱢ ᱠᱚᱫᱚ ᱦᱩᱭ ᱠᱟᱱ ᱛᱟᱞᱤᱧᱟ ᱱᱚᱜ ᱚᱭ ᱵᱟ ᱵᱟᱦᱨᱮ ᱥᱮᱫ ᱨᱮᱧ ᱫᱩᱲᱩᱵ ᱠᱟᱱᱟ
ᱚ ᱛᱟᱦᱚᱞᱮ ᱛᱮᱦᱮᱧ ᱫᱚ ᱪᱮᱫ ᱠᱚ ᱩᱛᱩ ᱵᱟᱲᱟ ᱦᱩᱭ ᱞᱮᱱᱟ
ᱩᱛᱩ ᱫᱚ ᱦᱩᱭ ᱞᱮᱱᱟ ᱜᱷᱟᱸᱜᱽᱨᱟ ᱟᱨ ᱟᱹᱞᱩ
ᱚᱻ
ᱦᱳᱭ ᱜᱚᱝᱠᱮ ᱟᱯᱮ ᱜᱮ ᱪᱮᱫ ᱵᱮᱱ
ᱦᱮᱸ ᱟᱞᱮ ᱦᱚᱸ ᱟᱞᱮ ᱦᱚᱸ ᱩᱛᱩ ᱦᱩᱭ ᱞᱮᱱ ᱜᱮᱭᱟ ᱟᱹᱞᱩ ᱠᱚ ᱟᱞᱩ ᱛᱟᱯᱚᱨᱮ ᱯᱚᱴᱚᱞ ᱚᱱᱟ ᱠᱚ ᱟᱨ ᱫᱟᱹᱞ ᱨᱟᱥᱮ ᱠᱚ ᱚᱱᱟ ᱠᱚ ᱛᱟᱦᱮᱸ ᱞᱮᱱᱟ
ᱦᱳᱭ
ᱦᱮᱸ
ᱟᱨ ᱛᱟᱦᱞᱮ
ᱦᱳᱭ
ᱚᱱᱠᱟ ᱫᱚ ᱡᱤᱞ ᱠᱚᱫᱚ ᱵᱟᱝ ᱯᱮ ᱩᱛᱩ ᱵᱟᱲᱟ ᱟᱠᱟᱜᱼᱟ ᱛᱟᱦᱮᱸᱧ ᱫᱚ ᱦᱟᱸᱜ
ᱟᱸᱵᱟ ᱟᱸᱵᱟ
ᱚᱻ
ᱟᱨ ᱜᱚᱝᱠᱮ ᱛᱮᱦᱮᱧ ᱢᱟ ᱦᱩᱞ ᱢᱟᱦᱟ ᱫᱚ ᱛᱟᱞᱦᱮ
ᱦᱳᱭ
ᱪᱮᱫ ᱞᱮᱠᱟ ᱯᱮ ᱢᱟᱱᱟᱣ ᱵᱟᱲᱟ ᱠᱮᱫ ᱛᱟᱵᱚᱱᱟ?
ᱦᱮᱸ ᱢᱟᱱᱟᱣ ᱫᱚᱞᱮ ᱢᱟᱱᱟᱣ ᱠᱮᱫ ᱜᱮᱭᱟ ᱱᱟᱯᱟᱭ ᱜᱮ! ᱛᱟᱨᱯᱚᱨᱮ ᱚᱸᱰᱮ ᱠᱟᱹᱴᱤᱡ ᱡᱽᱷ ᱨᱮ ᱞᱮ ᱠᱟᱹᱴᱤᱡ ᱞᱮ ᱮᱴᱠᱮᱴᱚᱬᱮ ᱞᱮ ᱯᱟᱲᱟᱣ ᱞᱮᱱᱟᱮ ᱫᱟᱜ ᱚᱭᱮᱞ ᱨᱤᱢᱤᱞ ᱠᱚ ᱦᱮᱡ ᱠᱚᱜ ᱮᱱᱟ ᱛᱚ
ᱚᱻ
ᱦᱮ ᱟᱨ ᱚᱱᱟ ᱦᱮᱸ ᱞᱟᱹᱭᱵᱤᱱ?
ᱟᱫᱚ ᱚᱱᱟ ᱫᱚ ᱛᱤᱱ ᱥᱩᱚᱢᱚᱭ ᱢᱟᱱᱮ ᱫᱟᱜ ᱫᱚ ᱦᱮᱡ ᱜᱚᱫ ᱮᱱᱟ?
ᱦᱳᱭ ᱳᱭ ᱫᱷᱤᱱᱟᱹᱱ ᱵᱮᱲᱟ ᱳᱭ ᱪᱮᱫ ᱞᱮᱠᱟᱞᱤᱧ ᱢᱮᱱᱟ ᱢᱟᱡᱟᱱ ᱥᱮᱫ
ᱚᱻ ᱛᱟᱦᱚᱞᱮ ᱚᱱᱠᱟ ᱫᱚ ᱦᱟᱸᱜ ᱵᱚᱸᱜᱟ ᱵᱩᱨᱩ ᱠᱟᱹᱢᱤ ᱦᱚᱨᱟ ᱠᱚᱫᱚ
ᱡᱩᱛ ᱦᱮᱸ ᱚᱱᱟ ᱠᱚᱫᱚ ᱦᱩᱭ ᱯᱟᱨᱚᱢ ᱞᱮᱱᱟ ᱛᱟᱨᱯᱚᱨᱮ ᱟᱹᱰᱤ ᱤᱭᱟᱹ ᱠᱚ ᱛᱟᱦᱮᱸᱞᱱ ᱜᱮᱭᱟ ᱚᱱᱟ,
ᱦᱚᱸ
ᱦᱮ
ᱟᱨ ᱟᱞᱮ ᱥᱮᱱ ᱫᱚ ᱦᱟᱜ ᱚᱱᱟ ᱵᱮᱡᱷᱟ ᱛᱩᱧ ᱠᱚ ᱦᱩᱭ ᱵᱟᱲᱟᱜ ᱜᱮᱭᱟ ᱥᱮ᱾
ᱦᱳᱭ
ᱟᱫᱚ ᱟᱯᱮᱥᱮᱱ ᱫᱚ ᱦᱩᱭ ᱵᱟᱲᱟᱜ ᱦᱚᱪᱚᱮ ᱵᱟᱝ ᱚᱱᱟ ᱠᱚᱫᱚ?
ᱦᱳᱭ ᱦᱳᱭ ᱚᱝᱠᱟᱱ ᱴᱟᱭᱤᱢ ᱨᱮᱜᱮ ᱫᱟᱜ ᱠᱚ ᱦᱮᱡ ᱜᱚᱫ ᱮᱱᱟ ᱛᱚ᱾
ᱚᱻ
ᱚᱱᱠᱟ ᱦᱚᱸ ᱟᱞᱮᱥᱮᱱ ᱦᱚᱸ ᱚᱱᱠᱟ ᱫᱚ ᱟᱹᱰᱤ ᱢᱟᱱᱟᱣ ᱵᱟᱲᱟ ᱠᱮᱜ ᱜᱮᱭᱟ ᱞᱮ᱾
ᱦᱳᱭ
ᱟᱨ ᱫᱟᱜ ᱫᱚ ᱦᱟᱸᱜ ᱩᱱᱟᱹᱜ ᱡᱳᱨ ᱫᱚ ᱵᱟᱭ ᱫᱟᱜ ᱠᱟᱫᱟ ᱟᱞᱮ ᱥᱮᱱ ᱫᱚ ᱚᱱᱠᱟ ᱫᱚ᱾ ᱠᱟᱹᱴᱤᱜ ᱠᱟᱹᱴᱤᱜ ᱜᱮ ᱫᱟᱜ ᱠᱮᱜᱟᱭ ᱛᱚ, ᱮᱸᱴᱠᱮᱴᱚᱬᱮ ᱫᱚ ᱵᱟᱝ ᱥᱤᱨᱡᱟᱹᱣ ᱞᱮᱱᱟ ᱚᱱᱟ ᱫᱟᱜ ᱛᱮᱫᱚ᱾
ᱚ
ᱛᱚ ᱢᱟᱱᱟᱣ ᱵᱟᱲᱟ ᱦᱩᱭᱱᱟ ᱵᱚᱸᱜᱟ ᱵᱩᱨᱩ ᱥᱟᱶᱛᱮ ᱮᱸ ᱚᱱᱚᱬᱦᱮᱸ ᱠᱚ ᱦᱮᱯᱨᱟᱣ ᱟᱨ
ᱦᱮᱸ
ᱚᱸ ᱚᱱᱟ ᱵᱷᱮᱡᱷᱟ ᱛᱩᱧ ᱠᱚ ᱠᱚᱲᱟ ᱟᱨ ᱠᱩᱲᱤᱭᱟᱜ ᱵᱟᱱᱟᱨᱟᱜ ᱜᱮ᱾
ᱚ ᱦᱮᱸ
ᱚᱱᱟ ᱠᱚ ᱟᱛᱮᱜ ᱛᱮᱦᱮᱧᱟᱜ ᱦᱩᱞ ᱢᱟᱦᱟ ᱫᱚᱞᱮ ᱢᱟᱱᱟᱣ ᱵᱟᱛᱟᱣ ᱠᱮᱫ ᱛᱟᱵᱚᱱᱟ᱾
ᱦᱳᱭ ᱛᱟᱦᱞᱮ ᱟᱹᱰᱤ ᱟᱭᱢᱟ ᱟᱭᱢᱟ ᱞᱮᱠᱟᱱ ᱤᱭᱟᱹ ᱠᱚ ᱥᱮᱴᱮᱨ ᱠᱚ ᱥᱮᱞᱮᱫ ᱠᱚ ᱛᱟᱦᱮᱸ ᱞᱮᱱ ᱜᱮᱭᱟ ᱛᱟᱦᱞᱮ?
ᱦᱳᱭ ᱥᱮᱴᱮᱨ ᱫᱚ, ᱟᱞᱮ ᱫᱚ ᱥᱟᱱᱟᱢ ᱚᱱᱠᱟ ᱢᱟᱹᱡᱷᱤ ᱠᱚ ᱢᱤᱫᱴᱟᱱ ᱵᱮᱣᱨᱟ ᱥᱟᱠᱟᱢ ᱛᱮᱞᱮ ᱵᱟᱰᱟᱭ ᱦᱚᱪᱚ ᱠᱚᱣᱟ ᱥᱮ᱾
ᱦᱳᱭ
ᱟᱫᱚ ᱚᱱᱟᱜᱮ ᱵᱟᱰᱟᱭ ᱦᱚᱪᱚ ᱦᱩᱭ ᱞᱮᱱᱟ ᱟᱨ ᱩᱱᱠᱩ ᱠᱚᱦᱚᱸ ᱥᱮᱴᱮᱨ ᱞᱮᱱ ᱜᱮᱭᱟ ᱠᱚ᱾
ᱚ ᱦᱮᱸ
ᱟᱨ ᱥᱟᱱᱟᱢ ᱠᱚ ᱦᱚᱲ ᱢᱤᱫ ᱠᱟᱛᱮᱫ ᱜᱮ ᱱᱚᱣᱟ ᱫᱚ ᱢᱟᱱᱟᱣ ᱛᱟᱣ ᱦᱩᱭᱱᱟ᱾
ᱦᱳᱭ
ᱟᱨ ᱱᱚᱣᱟ ᱫᱚ ᱟᱛᱳ ᱠᱮ ᱟᱹᱛᱩ ᱫᱚ ᱵᱟᱝ ᱦᱩᱭᱩᱜ ᱠᱟᱱᱟ ᱥᱮ ᱟᱫᱚ ᱢᱤᱫᱴᱟᱝ ᱴᱟᱱ ᱟᱛᱩᱨ ᱨᱮ ᱦᱩᱭᱩᱜᱼᱟ ᱛᱚ ᱚᱸᱰᱮ ᱜᱮ ᱥᱟᱱᱟᱢ ᱦᱚᱲ ᱡᱩᱢᱤᱫ ᱥᱮ ᱡᱟᱣᱨᱟ ᱠᱟᱛᱮᱫ ᱜᱞᱮ ᱢᱟᱱᱟᱣ ᱵᱟᱛᱟᱣ ᱠᱮᱜᱼᱟ᱾
ᱦᱳᱭ ᱟᱞᱮ ᱦᱚᱸ ᱜᱚᱝᱠᱮ ᱱᱚᱝᱠᱟ ᱜᱮ ᱟᱯᱮ ᱞᱮᱠᱟᱜ ᱜᱮ᱾ ᱟᱹᱵᱤᱱ ᱪᱮᱫ ᱞᱮᱠᱟ ᱵᱤᱱ ᱢᱮᱱ ᱠᱮᱫᱟ ᱚᱱᱠᱟᱜᱮ᱾ ᱟᱞᱮ ᱦᱚᱸ ᱢᱤᱫᱴᱮᱱ ᱞᱮ ᱡᱩᱢᱤᱫ ᱞᱮᱱ ᱛᱟᱦᱮᱱᱟ᱾ ᱟᱞᱮ ᱟᱹᱛᱩ ᱨᱮ ᱛᱚ ᱵᱟᱝ ᱦᱳᱭᱳ ᱜᱮᱭᱟ ᱛᱚ ᱯᱟᱥᱮᱨ ᱟᱛᱳ ᱨᱮᱜᱮ ᱦᱳᱭᱳ ᱜᱮᱭᱟ ᱟᱫᱚ ᱚᱸᱰᱮ ᱜᱮᱞᱮ ᱪᱟᱞᱟᱣ ᱞᱮᱱ ᱛᱟᱦᱮᱱᱟ᱾ ᱥᱟᱱᱟᱢ ᱦᱚᱲ ᱜᱮ᱾
ᱦᱳᱭ ᱦᱳᱭ ᱱᱟᱯᱟᱭ ᱠᱟᱛᱷᱟ ᱟᱨ ᱚᱱᱠᱟ ᱚᱱᱟᱜᱮ ᱛᱚᱜᱼᱟᱹᱞᱤᱧ ᱦᱩᱞ ᱢᱟᱦᱟ ᱫᱚ ᱟᱹᱰᱤ ᱮᱸ ᱞᱟᱹᱠᱛᱤᱭᱟᱱ ᱫᱤᱱ ᱠᱟᱱ ᱛᱟᱵᱚᱱᱟ᱾
ᱦᱳᱭ
ᱟᱨ ᱱᱚᱣᱟ ᱫᱚ ᱡᱮᱞᱮᱠᱟ ᱱᱤᱭᱟᱹ ᱥᱮᱨᱢᱟ ᱯᱮ ᱢᱟᱱᱟᱣ ᱠᱮᱫ ᱛᱟᱵᱚᱱᱟ
ᱦᱳᱭ
ᱦᱟᱯᱮᱱ ᱦᱤᱡᱩᱜ ᱠᱟᱱ ᱥᱮᱨᱢᱟ ᱦᱚᱸ ᱚᱱᱠᱟᱜ ᱜᱮ ᱢᱟᱱᱟᱣ ᱨᱮᱱᱟᱜ ᱟᱥ ᱞᱤᱧ ᱫᱚᱦᱚᱭᱟ᱾
ᱦᱳᱭ
ᱪᱮᱫᱟᱜ ᱥᱮ ᱟᱵᱚ ᱵᱚᱱ ᱢᱟᱱᱟᱣᱮᱜᱼᱟ ᱟᱵᱚ ᱠᱷᱚᱡ ᱛᱟᱭᱚᱢ ᱫᱟᱨᱟᱢ ᱡᱟᱦᱟᱸᱭ ᱠᱚ ᱦᱟᱨᱟ ᱵᱩᱨᱩᱜ ᱠᱟᱱ ᱫᱚ ᱩᱱᱠᱩ ᱦᱚᱸᱠᱚ ᱧᱮᱞ ᱥᱮᱬᱟ ᱠᱟᱛ ᱛᱮᱫ ᱱᱚᱣᱟ ᱦᱩᱞ ᱢᱟᱦᱟ ᱵᱟᱨᱮ ᱛᱮᱠᱚ ᱵᱟᱲᱟᱭ ᱧᱟᱢ ᱫᱟᱲᱮᱭᱟᱜ ᱢᱟ ᱥᱮ ᱟᱨᱚ ᱱᱩᱠᱩ ᱦᱚᱸᱠᱚ ᱢᱟᱱᱟᱣ ᱵᱟᱛᱟᱣ ᱤᱫᱤ ᱫᱟᱲᱮᱭᱟᱜ ᱢᱟ᱾
ᱦᱳᱭ ᱜᱚᱢᱠᱮ
ᱟᱞᱚ ᱟᱫᱚᱜ ᱛᱟᱵᱚᱱ ᱢᱟ᱾
ᱦᱚᱭ
ᱦᱳᱭ
ᱜᱚᱝᱠᱮ ᱛᱟᱦᱚᱞᱮ ᱩᱸ ᱟᱵᱮᱱ ᱫᱚ ᱚᱠᱟ ᱠᱷᱚᱱᱟᱜ ᱵᱮᱱ ᱢᱮᱱ ᱮᱫᱟ ᱠᱟᱹᱴᱤᱡ ᱵᱮᱱ ᱞᱟᱹᱭ ᱞᱮᱠᱷᱟᱱᱡ ᱫᱚ ᱱᱟᱯᱟᱭ ᱫᱚ
ᱟᱹᱞᱤᱧ ᱫᱚ ᱞᱟᱹᱭ ᱞᱮᱠᱷᱟᱱ ᱫᱚ ᱦᱟᱸᱜ ᱱᱚ-ᱚᱭ ᱵᱮᱝᱜᱚᱞ ᱯᱚᱱᱚᱛ ᱨᱮᱜᱮᱞᱤᱧ ᱯᱟᱲᱟᱜ ᱦᱮᱡᱟ ᱛᱚᱵᱮ ᱚᱸ ᱵᱮᱝᱜᱚᱞ ᱯᱚᱱᱚᱛ ᱨᱮᱱᱟᱜ ᱨᱮᱞᱤᱧ ᱯᱟᱲᱟᱜ ᱠᱟᱱ ᱨᱮᱦᱚᱸ ᱟᱹᱞᱤᱧ ᱫᱚ ᱦᱟᱸᱟᱜ ᱢᱤᱫ ᱯᱩᱨᱟᱹ ᱢᱤᱫ ᱫᱷᱟᱨᱮ ᱩᱛᱟᱹᱨ ᱨᱮ ᱦᱟᱸᱜ ᱦᱮᱱᱟᱜ ᱞᱤᱧᱟᱹ
ᱚᱻᱻᱻ
ᱩᱱᱟᱹᱜᱴᱟ ᱩᱱᱟᱹᱜ ᱛᱟᱞᱟᱢᱟᱞᱟ ᱨᱮᱫᱚ ᱵᱟᱝ ᱜᱮ᱾ ᱢᱟᱱᱮ ᱢᱤᱫ ᱫᱷᱟᱨᱮ ᱧᱚᱜ ᱨᱮ ᱵᱮᱝᱜᱚᱞ ᱫᱚ ᱵᱮᱝᱜᱚᱞ ᱯᱚᱱᱚᱛ ᱜᱮ ᱯᱟᱲᱟᱜ-ᱟ
ᱦᱳᱭ
ᱟᱨ
ᱦᱮᱸ ᱞᱟᱹᱭᱵᱮᱱ
ᱛᱟᱦᱚᱞᱮ ᱚᱱᱠᱟ ᱫᱚ ᱛᱮᱦᱮᱧ ᱜᱮ ᱞᱟᱹᱭᱮᱫ-ᱟ ᱵᱤᱱ ᱫᱟᱜ ᱡᱟᱹᱲᱤ ᱠᱮᱜ-ᱟ ᱛᱟᱦᱚᱞᱮ ᱟᱨ ᱚᱱᱠᱟ ᱫᱚ ᱢᱟᱲᱟᱝ ᱛᱮᱫᱚ ᱪᱮᱫ ᱞᱮᱠᱟ ᱫᱟᱜ ᱡᱟᱹᱲᱤ?
ᱵᱟᱝ ᱢᱟᱲᱟᱝ ᱛᱮᱫᱚ ᱵᱟᱝ ᱜᱚᱢᱠᱮ ᱱᱚᱛᱮ ᱫᱚ ᱚᱱᱠᱟ ᱫᱚ ᱳᱭ ᱫᱟᱜ ᱡᱟᱲᱤ ᱫᱚ ᱡᱟᱹᱲᱤ ᱵᱟᱲᱟᱭᱮᱫ ᱛᱟᱦᱮᱱ ᱜᱮ ᱳᱭ ᱢᱟᱡᱷᱮ ᱨᱮ ᱢᱟᱱᱮ ᱚᱱᱠᱟ ᱫᱚ ᱵᱟᱝ ᱢᱟᱱᱮ ᱳᱭ ᱢᱤᱫ ᱫᱤᱱ ᱵᱟᱨ ᱫᱤᱱ ᱯᱚᱨ ᱯᱚᱨ ᱜᱮ
ᱚ ᱦᱚ
ᱦᱳᱭ
ᱦᱳᱭ ᱚᱱᱟ ᱫᱚ ᱢᱮᱱ ᱜᱟᱱᱚᱜ-ᱟ ᱥᱤᱥᱤᱨ ᱡᱟᱹᱲᱤᱡᱟᱜ ᱡᱟᱦᱟᱸ ᱢᱮᱱ-ᱫᱚ ᱪᱟᱸᱫ ᱵᱚᱸᱜᱟ ᱡᱟᱦᱟᱸ ᱞᱮᱠᱟᱭ ᱫᱟᱜᱟ᱾ ᱚᱱᱠᱟ ᱞᱮᱠᱟᱜᱮ ᱟᱵᱚ ᱫᱚ ᱟᱛᱟᱝ ᱫᱟᱨᱟᱢ ᱞᱟᱜᱟᱣ ᱵᱚᱱᱟ ᱵᱟᱠᱷᱟᱡ ᱫᱚ ᱱᱤᱡᱮ ᱛᱮᱫᱚ ᱵᱟᱵᱚᱱ ᱚᱨ ᱟᱹᱜᱩ ᱫᱟᱲᱭᱟᱜ ᱠᱟᱱᱟ ᱥᱮ᱾
ᱦᱳᱭ
ᱡᱩᱫᱤ ᱵᱚᱱ ᱢᱮᱱᱟ ᱛᱮᱦᱮᱧ ᱫᱟᱜ ᱦᱤᱡᱩᱜ ᱢᱟ
ᱦᱮᱸ
ᱚᱱᱟ ᱫᱚ ᱵᱟᱝ ᱥᱚᱢᱵᱷᱚᱵ ᱠᱟᱱᱟ ᱥᱮ ᱚᱱᱟ ᱫᱚ ᱪᱟᱸᱫᱚ ᱵᱚᱸᱜᱟ ᱛᱤ ᱨᱮ ᱫᱟᱜ ᱡᱟᱹᱲᱤᱤᱭᱟᱵᱚᱱᱟ ᱩᱱᱜᱮ ᱟᱵᱚ ᱚᱱᱟ ᱫᱟᱜ ᱟᱛᱟᱝ ᱫᱟᱨᱟᱢ ᱞᱟᱜᱟᱣ ᱟ ᱵᱚᱱᱟ᱾ ᱥᱮ ᱚᱱᱟ ᱜᱮ ᱩᱸ ᱥᱮᱨᱣᱟ ᱞᱮᱠᱟ᱾ ᱪᱮ ᱫᱚ ᱢᱮᱱᱟᱜ ᱟᱠᱟᱫᱟ?
ᱦᱳᱭ ᱜᱚᱝᱠᱮ ᱜᱚᱝᱠᱮ ᱛᱟᱦᱚᱞᱮ ᱟᱯᱮ ᱥᱮᱱ ᱫᱚ ᱟᱭᱢᱟ ᱜᱟᱱ ᱜᱮ ᱵᱤᱨ ᱜᱮᱭᱟ ᱯᱮ ᱵᱟᱝ?
ᱦᱳᱭ ᱚᱱᱠᱟ ᱫᱚ ᱦᱟᱸᱜ ᱵᱤᱨ ᱫᱚ ᱵᱤᱨ ᱜᱮᱭᱟ ᱞᱮ ᱛᱚ ᱞᱟᱹᱭ ᱞᱮᱠᱷᱟᱱ ᱫᱚ ᱚᱲᱟᱜ ᱥᱩᱨ ᱥᱩᱨ ᱛᱮᱜᱮ ᱦᱟᱸᱜ ᱵᱤᱨ ᱫᱚ ᱦᱮᱱᱟᱜ ᱛᱟᱞᱮᱭᱟ᱾
ᱦᱳᱭ
ᱦᱳᱭ ᱟᱨ ᱟᱯᱮᱥᱱ ᱫᱚ ᱚᱠᱟ ᱞᱮᱠᱟ ᱵᱤᱨ ᱵᱤᱨ ᱴᱚᱴᱷᱟ? ᱥᱮ ᱚᱱᱠᱟ ᱴᱟᱺᱰᱤ ᱜᱮᱭᱟᱯᱮ
ᱵᱟᱝ ᱜᱚᱝᱠᱮ ᱟᱞᱮ ᱱᱚᱛᱮ ᱫᱚ ᱴᱟᱺᱰᱤ ᱧᱚᱜ ᱜᱮᱭᱟᱞᱮ ᱟᱞᱮ ᱥᱮᱫ ᱫᱚ ᱵᱤᱨ ᱠᱚᱫᱚ ᱵᱟᱹᱱᱩᱜ ᱟᱠᱟᱫᱟ
ᱚ
ᱦᱳᱭ
ᱟᱫᱚ ᱛᱟᱦᱞᱮ ᱚᱱᱠᱟ ᱫᱚ ᱧᱮᱞ ᱫᱚ ᱢᱟᱱᱮ ᱥᱚᱵᱽᱡᱤ ᱠᱚᱫᱚ ᱛᱟᱦᱚᱞᱮ ᱪᱮᱫ ᱞᱮᱠᱟ ᱯᱮ ᱨᱚᱦᱚᱭ ᱵᱟᱲᱟᱭ ᱜᱮᱭᱟ ᱯᱮ?
ᱵᱟᱝ ᱜᱚᱝᱠᱮ ᱚᱱᱠᱟ ᱫᱚ ᱥᱚᱵᱽᱡᱤ ᱢᱮᱱᱛᱮᱫᱚ ᱚᱱᱠᱟ ᱫᱚ ᱟᱭᱢᱟ ᱜᱟᱱ ᱞᱮᱠ ᱪ ᱞᱮᱠᱟ ᱛᱮᱫᱚ ᱧᱮᱞ ᱞᱮᱠᱷᱟᱱ ᱫᱚ ᱱᱚᱛᱮ ᱫᱚ ᱚᱱᱠᱟ ᱥᱚᱵᱡᱤ ᱠᱚᱫᱚ ᱵᱟᱠᱚ ᱪᱟᱥ ᱜᱮᱭᱟ ᱛᱚ ᱡᱟᱜᱮ ᱦᱳᱲᱩ ᱠᱚ ᱦᱩᱲᱩ ᱟᱨ ᱟᱹᱞᱩ ᱜᱮᱞᱮ ᱪᱟᱥ ᱜᱮᱭᱟ ᱟᱨ ᱱᱮᱛᱟᱨ ᱫᱚ ᱟᱥᱟᱲ ᱵᱚᱸᱜᱟ ᱫᱤᱱ ᱠᱟᱱᱟ ᱛᱚ ᱱᱮᱛᱟᱨ ᱫᱚ ᱦᱩᱲᱩ ᱜᱮ ᱦᱳᱭᱳᱜ ᱛᱟᱞᱮᱭᱟ
ᱚ ᱛᱟᱦᱚᱞᱮ ᱱᱚᱣᱟ ᱦᱟᱸᱜ ᱨᱚᱦᱚᱭ ᱠᱚᱫᱚ ᱦᱟᱸᱜ ᱛᱤᱱᱟᱹᱜ ᱥᱟᱺᱜᱤᱧ ᱠᱟᱜ ᱛᱟᱵᱚᱱᱟᱯᱮ
ᱵᱟᱝ ᱱᱚᱜᱼᱚᱭ ᱛᱚ ᱟᱣᱨᱤ ᱫᱚᱞᱮ ᱟᱹᱣᱨᱤ ᱞᱮ ᱮᱦᱚᱵ ᱛᱚ ᱟᱨ ᱠᱚᱭᱮᱠ ᱫᱤᱱ ᱯᱚᱨᱮᱜ ᱜᱮ ᱦᱟᱸᱜ ᱟᱨᱟᱢᱵᱷ ᱛᱞᱮ ᱟᱨᱚᱢᱵᱷ ᱦᱩᱭᱩᱜ ᱨᱚᱦᱚᱭ ᱠᱚᱫᱚ ᱮᱨᱯᱚᱨᱮ ᱢᱟᱱᱮ ᱫᱟᱜ ᱡᱟᱹᱲᱤ ᱠᱚᱦᱚᱸ ᱚᱱᱠᱟ ᱴᱷᱤᱠ ᱢᱚᱛᱚ ᱫᱟᱜ ᱦᱚᱸ ᱵᱟᱭ ᱫᱟᱜ ᱮᱫᱟ ᱚᱱᱟ ᱚᱱᱟ ᱠᱷᱟᱹᱛᱤᱨ ᱛᱮ ᱱᱤᱛᱚᱜ ᱫᱚ ᱟᱹᱣᱨᱤ ᱟᱨᱟᱢᱵᱚ ᱫᱚ ᱦᱩᱭᱩᱜᱼᱟ
ᱱᱟᱯᱟᱭ ᱠᱟᱛᱷᱟ ᱟᱫᱚ ᱚᱱᱠᱟ ᱫᱚ ᱦᱟᱸᱜ ᱟᱞᱮ ᱥᱮᱫ ᱥᱮᱮᱫ ᱦᱚᱸ ᱧᱮᱞ ᱞᱮᱠᱷᱟᱱ ᱫᱚ ᱦᱜ ᱨᱚᱦᱚᱭ ᱠᱚᱨᱮᱱᱟᱜ ᱫᱚ ᱚᱱᱠᱟᱜ ᱜᱮ ᱛᱟᱭᱚᱢ ᱛᱚ ᱛᱟᱭᱚᱢ ᱧᱚᱜ ᱜᱮᱭᱟ ᱪᱮᱫᱟᱜ ᱥᱮ
ᱦᱮᱸ
ᱱᱤᱛᱚᱜ ᱪᱟᱨᱟ ᱥᱮ ᱟᱯᱷᱚᱨ ᱠᱚ ᱜᱤᱰᱤ ᱟᱠᱟᱱ ᱨᱮᱦᱚᱸ ᱫᱚᱢᱮ ᱫᱚ ᱵᱟᱝᱞᱟ ᱩᱴᱩ ᱟᱠᱟᱱᱟ ᱥᱮ
ᱦᱚᱭᱻ
ᱟᱨ ᱫᱟᱜ ᱡᱟᱹᱲᱤ ᱠᱚᱦᱚᱸ ᱚᱱᱮ ᱟᱹᱵᱤᱱ ᱡᱟᱦᱟᱸ ᱞᱮᱠᱟ ᱵᱤᱱ ᱞᱟᱹᱭ ᱦᱚᱪᱚ ᱠᱮᱫ ᱫᱚ ᱚᱱᱠᱟ ᱜᱮ ᱟᱞᱮ ᱫᱟᱜ ᱡᱟᱹᱲᱤ ᱫᱚ ᱵᱟᱝᱞᱮ ᱧᱟᱢ ᱠᱟᱜᱼᱟ ᱟᱞᱮ ᱴᱚᱴᱷᱟ ᱠᱚᱨᱮ ᱦᱚᱸ ᱛᱚ ᱱᱚᱣᱟ ᱢᱟ ᱫᱟᱜ ᱦᱩᱲᱩ ᱨᱚᱦᱚᱭ ᱢᱟ ᱫᱟᱜ ᱡᱟᱹᱲᱤ ᱨᱮᱱᱟᱜ ᱠᱟᱱ ᱜᱮᱭᱟ ᱥᱮ ᱫᱟᱜ ᱠᱚ ᱵᱟᱝ ᱠᱷᱟᱱᱡ ᱫᱚ ᱪᱤᱠᱟᱹ ᱵᱤᱱ ᱨᱚᱦᱚᱭᱟ
ᱦᱳᱭ ᱚᱱᱟ ᱦᱚᱸ ᱠᱟᱛᱷᱟ ᱠᱟᱱ ᱜᱮᱭᱟ
ᱟᱫᱚ ᱚᱱᱟ ᱤᱫᱤ ᱠᱟᱛᱮᱜ ᱱᱟᱦᱟᱜ ᱫᱟᱜ ᱠᱚ ᱴᱷᱤᱠ ᱴᱷᱟᱠ ᱥᱮ ᱥᱚᱢᱚᱭ ᱥᱚᱢᱚᱭ ᱵᱟᱭ ᱫᱟᱜ ᱠᱟᱜ ᱛᱮ
ᱦᱳᱭ
ᱨᱚᱦᱚᱭ ᱠᱚᱫᱚ ᱦᱟᱸᱜ ᱟᱹᱣᱨᱤ ᱵᱚᱱ ᱫᱷᱩᱨᱟᱹᱣ ᱵᱟᱲᱟᱜᱼᱟ᱾
ᱚᱸᱻ
ᱛᱟᱦᱚᱞᱮ ᱜᱚᱝᱠᱮ ᱤᱭᱟᱹ ᱥᱚᱵᱡᱤ ᱠᱚᱫᱚ ᱪᱮᱫ ᱞᱮᱠᱟ ᱯᱮ ᱪᱟᱥ ᱜᱮᱭᱟ? ᱢᱟᱱᱮ ᱪᱮᱫ ᱪᱮᱫ ᱥᱚᱵᱡᱤ ᱠᱚ?
ᱦᱮᱸ ᱥᱚᱵᱽᱡᱤ ᱠᱚᱫᱚ ᱚᱱᱠᱟ ᱫᱚ ᱮᱡ ᱨᱚᱦᱚᱭ ᱜᱮᱭᱟᱞᱮ ᱵᱮᱸᱜᱟᱲ ᱠᱚ ᱵᱮᱞᱟᱛᱤ ᱠᱚ ᱠᱚᱯᱤ ᱠᱚ
ᱦᱚᱭ
ᱵᱟᱦᱟ ᱠᱚᱯᱤ ᱠᱚ ᱮᱱᱛᱮᱫ ᱟᱫᱚ ᱱᱤᱛᱚᱜ ᱫᱚ ᱦᱟᱸᱜ ᱚᱱᱟ ᱠᱚᱫᱚ ᱵᱟᱹᱱᱩᱜ ᱟᱠᱟᱫᱟ ᱛᱚᱵᱮ ᱨᱚᱦᱚᱭ ᱫᱚᱞᱮ ᱨᱚᱦᱚᱭ ᱜᱮᱭᱟ᱾
ᱚᱸᱻ ᱢᱟᱱᱮ ᱚᱲᱟᱜ ᱡᱚᱢ ᱞᱮᱠᱟ ᱜᱮ ᱥᱮ ᱪᱮᱫ ᱞᱮᱠᱟ ᱱᱤᱡ ᱵᱟᱡᱟᱨ ᱠᱚᱨᱮ ᱯᱮ ᱤᱫᱤ ᱜᱮᱭᱟ?
ᱦᱩᱸᱜ ᱚᱱᱠᱟ ᱫᱚ ᱦᱟᱸᱜ ᱨᱚᱦᱚᱭ ᱫᱚᱞᱮ ᱨᱚᱦᱚᱭ ᱠᱟᱜ ᱜᱮᱭᱟ ᱛᱚ ᱟᱫᱚ ᱫᱤ ᱦᱟᱸᱜ ᱢᱟᱱᱮ ᱡᱟᱹᱥᱛᱤ ᱧᱚᱜ ᱦᱩᱭᱩᱜᱼᱟ ᱛᱟᱦᱚᱞᱮ ᱦᱟᱸᱜ ᱚᱱᱠᱟ ᱟᱹᱠᱷᱨᱤᱧ ᱫᱚ ᱟᱹᱠᱷᱨᱤᱧ ᱵᱟᱲᱟᱭ ᱜᱮᱭᱟᱞᱮ᱾ ᱢᱤᱫ ᱵᱟᱨ ᱫᱷᱚᱢ ᱟᱨ ᱡᱩᱫᱤ ᱚᱱᱠᱟ ᱠᱚᱢ ᱧᱚᱜ ᱦᱩᱭᱩᱜᱼᱟ ᱛᱟᱦᱚᱞᱮ ᱟᱹᱠᱷᱨᱤᱧ ᱫᱚ ᱵᱟᱝ ᱞᱮ ᱟᱹᱠᱷᱨᱤᱧᱟ᱾
ᱚᱸ ᱚᱱᱟ ᱫᱚ ᱚᱲᱟᱜ ᱨᱮ ᱢᱟᱱᱮ
ᱦᱚᱭ ᱚᱲᱟᱜ ᱠᱚᱨᱮ ᱜᱮ ᱡᱚᱢ ᱵᱟᱲᱟᱭ ᱦᱩᱭᱩᱜᱼᱟ ᱟᱨ ᱠᱚᱢ ᱠᱷᱟᱡ ᱛᱷᱚ ᱚᱠᱟ ᱨᱮ ᱠᱤᱱᱛᱚ ᱵᱟᱭ ᱜᱟᱱᱚᱜᱼᱟ ᱥᱮ
ᱦᱳᱭ ᱾
ᱟᱨ ᱫᱚᱢᱮ ᱡᱟᱹᱥᱛᱤ ᱦᱩᱭᱩᱜ ᱠᱷᱟᱡ ᱫᱚ ᱡᱚᱢ ᱛᱮᱦᱚᱸ ᱵᱟᱭ ᱪᱟᱵᱟᱜᱼᱟ ᱟᱠᱷᱨᱤᱧ ᱠᱟᱜ ᱦᱩᱭᱩᱜᱼᱟ ᱚᱱᱟ ᱫᱚ ᱾
ᱦᱮᱸ ᱾
ᱟᱨ ᱱᱤᱛᱚᱜ ᱡᱟ ᱫᱟᱢ ᱟᱠᱟᱱᱟ ᱥᱮ ᱚᱱᱟ ᱠᱚ ᱾
ᱦᱳᱭ ᱜᱚᱝᱠᱮ ᱾
ᱚᱱᱟ ᱦᱚᱛᱮᱡ ᱛᱮ ᱨᱚᱦᱚᱭ ᱫᱚ ᱨᱚᱦᱚᱭ ᱵᱟᱲᱟ ᱦᱩᱭᱩᱜ ᱜᱮᱭᱟ ᱚᱱᱟ ᱾
ᱳᱭ
ᱡᱟᱛᱮ ᱟᱞᱚ ᱠᱤᱨᱤᱧ ᱦᱩᱭᱩᱜ ᱢᱟ ᱾
ᱦᱳᱭ ᱾ ᱟᱞᱮ ᱱᱚᱛᱮ ᱫᱚ ᱚᱱᱠᱟ ᱟᱭᱢᱟ ᱞᱮᱠᱟᱱ ᱢᱮᱱ ᱛᱮᱫᱚ ᱥᱚᱵᱽᱡᱤ ᱠᱚᱫᱚ ᱵᱟᱞᱮ ᱪᱟᱥ ᱜᱮᱭᱟ ᱛᱚ ᱚᱱᱠᱟ ᱢᱟᱱᱮ ᱵᱟᱡᱟᱨ ᱞᱮ ᱵᱟᱡᱟᱨ ᱵᱟᱡᱟᱨ ᱠᱚᱞᱮ ᱪᱟᱞᱟᱜᱼᱟ ᱚᱸᱰᱮ ᱠᱷᱚᱱᱟᱜ ᱜᱮ ᱠᱤᱨᱤᱧ ᱠᱟᱛᱮᱫ ᱞᱮ ᱡᱚᱢᱟ ᱾
ᱦᱳᱭ ᱦᱳᱭ ᱾
ᱛᱟᱦᱚᱞᱮ ᱫᱚᱢᱮ ᱚᱱᱠᱟ ᱢᱟ ᱫᱚᱢᱮ ᱫᱟᱢᱚᱜ ᱠᱟᱱ ᱫᱚ ᱱᱮᱛᱟᱨ ᱢᱟ᱾
ᱦᱳᱭ ᱟᱫᱚ
ᱚᱱᱠᱟ ᱜᱮ ᱫᱟᱢ ᱛᱮᱜᱮ ᱯᱮ ᱦᱟᱛᱟᱣᱟ ᱡᱟᱹᱱᱤᱡ ᱪᱚᱝ?
ᱦᱳᱭ ᱫᱟᱢ ᱛᱮᱜᱮ ᱞᱮ ᱦᱟᱛᱟᱣ ᱜᱮᱭᱟ ᱾
ᱦᱳᱭ ᱦᱟᱛᱟᱣ ᱦᱚᱸ ᱡᱟᱹᱨᱩᱲ ᱠᱟᱱ ᱜᱮᱭᱟ ᱵᱟᱝ ᱦᱟᱛᱟᱣ ᱞᱮᱠᱷᱟᱱ ᱩᱸ ᱩᱛᱩᱭ ᱟᱢ ᱪᱮᱫ ᱥᱮ ᱪᱮᱫ ᱞᱮᱠᱟ? ᱦᱩᱸ ᱾ ᱟᱫᱚ ᱵᱟᱝ ᱪᱟᱥ ᱞᱮᱠᱷᱟᱡ ᱫᱚ ᱦᱟᱛᱟᱣ ᱦᱚᱸ ᱡᱟᱹᱨᱩᱲ ᱠᱟᱱ ᱜᱮᱭᱟ ᱾ ᱮᱠᱷᱟᱱ ᱫᱚ ᱩᱛᱩ ᱛᱚ ᱞᱟᱜᱟᱜᱼᱟ ᱥᱮ ᱡᱟᱦᱟᱱᱟᱜ ᱵᱟᱝ ᱡᱟᱦᱟᱱᱟᱜ ᱾
ᱦᱳᱭ ᱾ ᱮᱠᱷᱮᱱ ᱫᱟᱠᱟ ᱦᱚᱸᱛᱚ ᱡᱚᱢ ᱵᱟᱝ ᱜᱟᱱᱚᱜᱼᱟ ᱾ ᱛᱤᱱᱟᱹᱜ ᱫᱤᱱ ᱟᱞᱩ ᱥᱤᱯᱤ ᱠᱟᱛᱮᱫ ᱫᱚᱢ ᱡᱚᱢᱟ? ᱦᱳᱭ
ᱟᱨ ᱛᱟᱦᱚᱞᱮ ᱚᱱᱟ ᱟᱞᱩ ᱪᱟᱥ ᱵᱤᱱ ᱨᱚᱦᱚᱭ ᱦᱚᱪᱚ ᱠᱮᱫᱼᱟ ᱛᱟᱦᱚᱞᱮ ᱚᱱᱟ ᱫᱚ ᱚᱲᱟᱜ ᱨᱮ ᱡᱚᱢ ᱞᱟᱹᱜᱤᱫ ᱜᱮ?
ᱜᱚᱝᱠᱮ, ᱦᱮᱸ ᱞᱟᱹᱭ ᱵᱮᱱ ᱾
ᱥᱮ ᱚᱱᱠᱟ ᱫᱚ ᱟᱹᱠᱷᱨᱤᱧ ᱦᱚᱸ ᱯᱮ ᱟᱹᱠᱷᱨᱤᱧ ᱵᱟᱲᱟᱭ ᱜᱮ?
ᱦᱳᱭ ᱜᱚᱝᱠᱮ ᱢᱟᱱᱮ ᱟᱭᱢᱟ ᱜᱟᱱ ᱜᱮᱞᱮ ᱰᱷᱮᱨ ᱜᱟᱱ ᱜᱮᱞᱮ ᱪᱟᱥᱟ ᱾ ᱛᱳ ᱚᱱᱠᱟ ᱢᱮᱱ ᱛᱮᱫᱚ ᱠᱤᱪᱷᱩ ᱫᱚ ᱚᱱᱟ ᱮᱥᱴᱳᱨ ᱠᱚᱨᱮ ᱞᱮ ᱫᱚᱦᱚ ᱠᱟᱜ ᱜᱮᱭᱟ ᱾ ᱟᱨ ᱠᱤᱪᱷᱩ ᱜᱟᱱ ᱫᱚ ᱢᱟᱱᱮ ᱚᱲᱟᱜ ᱡᱚᱢ ᱞᱮᱠᱟᱞᱮ ᱫᱚᱦᱚ ᱠᱟᱜ ᱜᱮᱭᱟ ᱾
ᱚᱻ
ᱦᱳᱭ ᱾
ᱦᱮᱸ᱾
ᱱᱟᱯᱟᱭ ᱠᱟᱛᱷᱟ ᱜᱮ ᱾
ᱦᱳᱭ ᱱᱟᱯᱟᱭ ᱜᱮ ᱾
ᱚᱸᱻ